ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱳᱭ
ᱦᱮᱸ ᱛᱟᱦᱚᱞᱮ ᱪᱮᱫ? ᱦᱮᱸ ᱟᱞᱤᱧ ᱫᱚ ᱪᱮᱫ ᱦᱚᱸ ᱵᱟᱹᱞᱤᱧ ᱪᱤ- ᱠᱟᱹᱭ ᱮᱫ-ᱟ, ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟᱹ᱾
ᱦᱳᱭ, ᱛᱟᱯᱚᱨ ᱚᱲᱟᱜ ᱦᱚᱲ ᱠᱚ ᱪᱮᱫ ᱠᱚ ᱠᱟᱹᱢᱤ ᱵᱟᱲᱟᱭ ᱠᱟᱱ?
ᱚᱲᱟᱜ ᱦᱚᱲ ᱫᱚ ᱮᱸ ᱱᱤᱛᱚᱜ ᱫᱚ ᱠᱟᱹᱢᱤ ᱞᱟᱹᱭ ᱞᱮᱠᱷᱟᱱ ᱫᱚ ᱱᱤᱛᱚᱜ ᱢᱟ ᱟᱵᱚᱣᱟᱜ ᱢᱟ ᱪᱟᱥ-ᱵᱟᱥ ᱫᱤᱱ ᱠᱟᱱᱟ᱾ ᱟᱫᱚ ᱛᱟᱦᱚᱞᱮ ᱚᱲᱟᱜ ᱦᱚᱲ ᱫᱚ ᱦᱤᱛᱚᱜ ᱫᱚ ᱵᱟᱹᱫᱽ ᱥᱮᱫ ᱠᱚ ᱪᱟᱞᱟᱣ ᱟᱠᱟᱱᱟ᱾ ᱵᱟᱹᱫᱽ ᱠᱚᱨᱮ ᱮᱸ ᱨᱚᱦᱚᱭ ᱠᱟᱹᱢᱤ ᱠᱚᱞᱮ ᱮᱦᱚᱵ ᱟᱠᱟᱫᱟ ᱟᱫᱚ ᱚᱱᱟ ᱠᱚ ᱠᱟᱹᱢᱤ ᱮᱭᱟ᱾
ᱚ ᱛᱟᱦᱚᱞᱮ ᱟᱵᱤᱱ ᱫᱚ ᱵᱟᱵᱤᱱ ᱪᱟᱞᱟᱣ ᱠᱟᱱᱟ ᱚᱱᱠᱟ ᱠᱟᱹᱢᱤ ᱵᱟᱹᱫᱽ ᱠᱟᱹᱢᱤ ᱫᱚ?
ᱦᱮᱸ ᱵᱟᱹᱫᱽ ᱠᱟᱹᱢᱤ ᱫᱚ ᱪᱟᱞᱟᱣ ᱫᱚᱞᱤᱧ ᱪᱟᱞᱟᱜ ᱜᱮᱭᱟ ᱟᱫᱚ ᱚᱱᱠᱟ ᱮᱸ ᱚᱲᱟᱜ ᱦᱚᱲ ᱡᱩᱫᱤ ᱠᱚ ᱞᱟᱹᱭ ᱞᱮᱠᱷᱟᱱ ᱪᱟᱞᱟᱜ ᱦᱩᱭᱩᱜ ᱜᱮᱭᱟ ᱟᱨ ᱵᱟᱠᱷᱟᱱ ᱚᱲᱟᱜ ᱨᱮᱦᱚᱸ ᱛᱚ ᱢᱤᱫ ᱦᱚᱲ ᱜᱟᱱ ᱛᱟᱦᱮᱸ ᱫᱚᱨᱠᱟᱨᱚᱜ-ᱟ᱾ ᱟᱫᱚ ᱚᱱᱟ ᱦᱤᱥᱟᱹᱵᱽ ᱛᱮ ᱚᱲᱟᱜ ᱨᱮᱢᱟ ᱦᱳᱭ ᱟᱫᱚ ᱚᱱᱠᱟ ᱜᱮ ᱮᱸ ᱡᱟᱦᱟᱱᱟᱜ ᱠᱚ ᱞᱟᱹᱠ- ᱛᱤ ᱞᱮᱱ ᱛᱟᱠᱚ ᱠᱷᱟᱱ ᱚᱱᱠᱟ ᱜᱮ ᱤᱫᱤ ᱦᱚᱴᱚ ᱠᱟᱜ ᱦᱩᱭᱩᱜ-ᱟ᱾
ᱦᱳᱭ ᱦᱳᱭ ᱛᱟᱦᱚᱞᱮ ᱟᱵᱤᱱ ᱦᱚᱸ ᱨᱚᱦᱚᱭ ᱠᱚᱵᱤᱱ ᱵᱟᱲᱟᱭ ᱜᱮᱭᱟ ᱛᱚ?
ᱦᱮᱸ ᱨᱚᱦᱚᱭ ᱫᱚᱞᱤᱧ ᱵᱟᱲᱟᱭ ᱜᱮᱭᱟ ᱚᱱᱠᱟ ᱴᱩᱠᱴᱟᱠ᱾
ᱚ ᱦᱮᱸ ᱪᱮᱫ ᱦᱟᱱ ᱦᱚᱸ ᱵᱷᱟᱹᱞᱤ ᱠᱟᱛᱷᱟ ᱠᱟᱱ ᱜᱮᱭᱟ᱾
ᱦᱳᱭ,
ᱛᱟᱨᱯᱚᱨ ᱟᱞᱤᱧ ᱱᱚᱛᱮ ᱦᱚᱸ ᱚᱱᱠᱟ ᱜᱮ ᱟᱵᱤᱱ ᱪᱮᱫ ᱞᱮᱠᱟ ᱵᱤᱱ ᱢᱮᱱ- ᱠᱮᱫᱟ ᱚᱱᱠᱟ ᱜᱮ ᱨᱚᱦᱚᱭ ᱠᱚᱦᱚᱸ ᱠᱚ ᱮᱛᱚᱦᱚᱵ ᱟᱠᱟᱫᱟ᱾ ᱢᱟᱲᱟᱝ ᱦᱮᱸ ᱟᱨ ᱱᱚᱝᱠᱟ ᱢᱮᱱ ᱞᱮᱱᱠᱷᱟᱱ ᱫᱚ ᱚᱸ ᱟᱞᱮ ᱫᱚᱞᱮ ᱛᱟᱭᱚᱢᱚᱜ ᱠᱟᱱᱟ ᱠᱟᱹᱴᱤᱡ᱾ ᱦᱮᱸ ᱟᱞᱮ ᱫᱚ ᱠᱟᱹᱴᱤᱡ ᱪᱟᱨᱟ ᱠᱚᱦᱚᱸ ᱱᱚᱜ-ᱚᱭ ᱞᱮ ᱱᱮ-ᱮᱸ ᱜᱤᱰᱤ ᱵᱟᱲᱟᱣ ᱟᱠᱟᱫᱟ᱾ ᱚ
ᱚ ᱛᱟᱦᱚᱞᱮ ᱟᱯᱮ ᱫᱚ ᱠᱟᱹᱴᱤᱡ ᱛᱟᱭᱚᱢ ᱧᱚᱜ ᱛᱮᱜᱮ ᱛᱚᱞᱟ ᱯᱮ ᱮᱨ ᱠᱟᱜ-ᱟ᱾
ᱦᱳᱭ ᱦᱳᱭ, ᱟᱫᱚ ᱚᱱᱮ ᱚᱱᱠᱟ ᱢᱟᱱᱮ ᱫᱟᱜ ᱦᱚᱸ ᱵᱟᱭ ᱫᱟᱜ ᱵᱟᱲᱟ ᱞᱮᱠᱷᱟᱡ ᱫᱚ ᱛᱚᱞᱟ ᱠᱚᱦᱚᱸ ᱜᱤᱰᱤ ᱠᱚ ᱵᱟᱝ ᱜᱟᱱᱚᱜ ᱠᱟᱱᱟ᱾
ᱦᱳᱭ ᱦᱳᱭ, ᱦᱮᱸ ᱟᱫᱚ ᱢᱟᱲᱟᱝ ᱛᱮᱫᱚ ᱚᱱᱠᱟ ᱵᱟᱭ ᱫᱟᱜ ᱡᱟᱹᱲᱤᱭ ᱟᱠᱟᱫ-ᱟ ᱟᱞᱮ ᱥᱮᱫ ᱦᱚᱸ᱾ ᱟᱫᱚ ᱟᱞᱮ ᱦᱚᱸ ᱮ ᱚᱱᱠᱟ ᱵᱟᱹᱭᱦᱟᱹᱲ ᱨᱮᱱᱟᱜ ᱫᱚ ᱞᱟᱦᱟ ᱧᱚᱜ ᱛᱮᱜᱮ ᱟᱪᱷᱲᱟ ᱟᱠᱟᱫ ᱛᱟᱦᱮᱸᱜ ᱞᱮ ᱛᱚᱞᱟ᱾
ᱦᱳᱭ᱾
ᱠᱟᱱᱟ ᱟᱫᱚ ᱚᱱᱟ ᱛᱮ ᱚᱱᱟ ᱫᱚ ᱨᱚᱦᱚᱭᱮᱜ-ᱟ ᱞᱮ ᱢᱟᱲᱟᱝ ᱛᱮ᱾
ᱦᱳᱭ᱾ ᱛᱟᱦᱚᱞᱮ ᱤᱭᱟᱹ ᱢᱮ ᱢᱮᱱᱫᱟᱞᱤᱧ ᱡᱮ ᱚ ᱚᱱᱟ ᱫᱚᱞᱤᱧ ᱢᱮᱱ ᱠᱮᱫᱟ ᱛᱟᱦᱚᱞᱮ ᱤᱭᱟᱹ ᱟᱯᱮ ᱥᱮᱱ ᱫᱚ ᱚᱱᱟ ᱡᱟᱦᱟᱸ ᱯᱚᱨᱚᱵᱽ ᱠᱚᱵᱚᱱ ᱢᱮᱱᱟᱜ ᱠᱟᱱ, ᱡᱟᱦᱟᱸ ᱟᱵᱚᱣᱟᱜ ᱥᱟᱱᱛᱟᱲᱤᱧ ᱮ ᱥᱟᱱᱛᱟᱲ ᱦᱚᱲ ᱨᱮᱱᱟᱜ, ᱦᱳᱭ᱾ ᱟᱵᱚ ᱦᱚᱲᱟᱜ, ᱚᱱᱟ ᱡᱟᱦᱟᱸ ᱢᱟᱨᱟᱝ ᱯᱚᱨᱚᱵᱽ ᱠᱚᱵᱚᱱ ᱢᱮᱛᱟᱜ ᱠᱟᱱᱟ ᱥᱚᱨᱦᱟᱭ᱾ ᱡᱮᱢᱚᱱ ᱢᱮᱱᱟᱜ ᱛᱟᱵᱚᱱ ᱵᱟᱦᱟ ᱚᱱᱟ ᱥᱟᱶᱛᱮ ᱠᱟᱨᱟᱢ᱾ ᱚᱱᱟ ᱠᱚᱫᱚ ᱯᱮ ᱦᱩᱭᱩᱜ-ᱟ ᱥᱮ ᱵᱟᱝ ᱟᱯᱮ ᱚᱱᱟ ᱠᱚᱨᱮ ᱫᱚ?
ᱟᱞᱮ ᱦᱮᱸ ᱟᱞᱮ ᱥᱮᱫ ᱫᱚ ᱮᱸ ᱦᱩᱭ ᱫᱚ ᱦᱩᱭᱩᱜ-ᱟ, ᱟᱫᱚ ᱚᱱᱠᱟ ᱡᱷᱚ ᱛᱚ ᱫᱚ ᱵᱟᱝ ᱦᱩᱭᱩᱜ-ᱟ, ᱟᱞᱮ ᱥᱮᱫ ᱫᱚ ᱵᱟᱦᱟ ᱟᱨ ᱥᱚᱦᱨᱟᱭ ᱛᱮᱫ ᱜᱮ ᱢᱟᱨᱟᱝ ᱯᱚᱨᱚᱵᱽ ᱫᱚ ᱵᱷᱟᱹᱜᱤ ᱴᱷᱤᱠ ᱦᱩᱭᱩᱜ-ᱟ, ᱟᱨ ᱥᱟᱠᱨᱟᱛ ᱠᱚᱢᱟ ᱦᱩᱭᱩᱜ ᱜᱮ, ᱟᱫᱚ ᱚᱱᱠᱟ ᱡᱟᱦᱟᱸᱢ ᱞᱟᱹᱭ ᱠᱮᱜ-ᱟ ᱢᱟᱜ ᱢᱚᱬᱮ ᱠᱚ ᱛᱟ ᱯᱚᱨᱮ ᱠᱟᱨᱟᱢ ᱠᱚ ᱮᱸ ᱱᱚᱣᱟ ᱠᱚᱫᱚ ᱟᱞᱮ ᱥᱮᱫ ᱫᱚ ᱵᱟᱝ ᱦᱩᱭᱩᱜᱼᱟ᱾
ᱚ ᱪᱮᱫᱟᱜ ᱥᱮ ᱠᱟᱨᱟᱢ ᱫᱚ ᱟᱯ ᱢᱟᱱᱮ ᱟᱯ ᱟ ᱚᱱᱟ ᱫᱚ ᱠᱩᱲᱤ ᱜᱤᱫᱽᱨᱟᱹᱣᱟᱜ ᱤᱭᱟᱹ ᱜᱮᱛᱚ ᱠᱟᱱᱟ ᱚᱱᱟ ᱫᱚ ᱦᱟᱹᱨ
ᱦᱮᱸ ᱦᱮᱸ᱾
ᱟᱵᱤᱱᱟᱜ ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱵᱤᱱᱟ ᱚᱱᱟ ᱴᱟᱣᱟᱨ ᱠᱟᱹᱴᱤᱡ ᱯᱚᱵᱞᱮᱢ ᱮᱫ ᱛᱟᱵᱤᱱᱟᱭ᱾
ᱮᱸ ᱱᱤᱛᱚᱜ ᱨᱮ ᱵᱟᱝ ᱟᱸᱡᱚᱢᱚᱜ ᱠᱟᱱᱟ?
ᱦᱮᱸ, ᱱᱤᱛᱚᱜ ᱫᱚᱞᱤᱧ ᱟᱸᱡᱚᱢ ᱧᱟᱢ ᱮᱫᱟ, ᱱᱤᱛᱚᱜ ᱢᱟ ᱞᱟᱹᱭ ᱵᱤᱱ।
ᱦᱮᱸ, ᱞᱟᱹᱭ ᱫᱟᱞᱤᱧ ᱡᱮ ᱟᱞᱮᱨᱮᱱ ᱫᱚ ᱚᱱᱠᱟ ᱡᱟᱦᱟᱸ ᱧᱮᱞ ᱵᱟᱲᱟ ᱦᱩᱭ ᱠᱟᱱᱟ ᱟᱫᱚ ᱟᱞᱮ ᱟᱛᱩ ᱨᱮᱫᱚ ᱚᱱᱠᱟ ᱵᱟᱝ ᱦᱩᱭᱩᱜ ᱜᱮᱭᱟ ᱠᱟᱨᱟᱢ ᱟᱨ ᱢᱟᱜᱽ ᱢᱚᱬᱮ ᱫᱚ, ᱟᱫᱚ ᱵᱟᱝ ᱪᱚ ᱯᱟᱹᱦᱤᱞ ᱠᱷᱚᱱᱟᱜ ᱜᱮ ᱵᱚᱸᱜᱟ ᱵᱩᱨᱩ ᱠᱚ ᱵᱟᱹᱱᱩᱜ ᱠᱟᱜ ᱠᱚᱣᱟ ᱥᱮ ᱪᱮᱫ ᱠᱷᱟᱹᱛᱤᱨ ᱵᱟᱝ ᱦᱩᱭᱩᱜ-ᱟ᱾ ᱚᱱᱠᱟ ᱞᱮᱠᱟ ᱢᱟᱱᱮ ᱠᱟᱨᱟᱢ ᱟᱨ ᱢᱟᱜᱽ ᱢᱚᱬᱮ ᱛᱮᱫ ᱵᱟᱝ ᱦᱩᱭᱩᱜ-ᱟ, ᱵᱟᱦᱟ ᱥᱚᱦᱨᱟᱭ ᱱᱚᱣᱟ ᱠᱚᱫᱚ ᱦᱩᱭᱩᱜ-ᱟ᱾
ᱚ ᱟᱹᱞᱤᱧ ᱱᱚᱛᱮ ᱦᱚᱸᱵᱤᱱ ᱧᱮᱞ ᱞᱮᱠᱷᱟᱱ ᱠᱷᱟᱱ ᱫᱚ ᱱᱚᱛᱮ ᱫᱚ ᱟᱞᱮ ᱱᱚᱛᱮ ᱫᱚ ᱥᱟᱱᱟᱢᱟᱜ ᱜᱮᱞᱮ ᱤᱭᱟᱹᱭ ᱜᱮᱭᱟ᱾ ᱠᱟᱨᱟᱢ ᱛᱤᱛᱮ ᱢᱟᱜᱽᱢᱚᱬᱮ ᱫᱚ ᱵᱟᱝ ᱵᱟᱫ ᱠᱟᱛᱮ ᱚᱱᱟ ᱫᱚ ᱵᱟᱝ ᱜᱮᱠᱚ ᱠᱚᱨᱟᱣ ᱞᱟᱹᱜᱤᱫᱚᱜ-ᱟ, ᱵᱚᱸᱜᱟ ᱵᱩᱨᱩ ᱠᱚᱠᱚ ᱢᱟᱱᱟ ᱞᱮᱜᱮᱭᱟ, ᱚᱱᱟ ᱠᱚᱫᱚ ᱟᱞᱚᱯᱮ ᱠᱚᱨᱟᱣᱟ, ᱦᱮᱸ᱾ ᱟᱨ ᱮᱨᱯᱚᱨᱮ ᱥᱚᱨᱦᱟᱭ ᱠᱚ ᱢᱮᱱᱟᱜ-ᱟ᱾ ᱵᱟᱝ ᱵᱟᱝ ᱵᱟᱦᱟ ᱛᱮ ᱟᱨ ᱛᱟᱨᱯᱚᱨᱮ ᱥᱚᱨᱦᱟᱭ᱾ ᱚᱱᱟ ᱠᱚᱫᱚ ᱦᱩᱭᱩᱜ ᱛᱟᱞᱮ ᱜᱮᱭᱟ᱾ ᱟᱫᱚ ᱢᱟᱜᱽ ᱢᱚᱬᱮ ᱦᱚᱸ ᱥᱮᱭ ᱤᱭᱟᱹ ᱞᱮᱠᱟ ᱜᱮ ᱠᱟᱱ ᱛᱟᱵᱚᱱᱟ, ᱚᱱᱟ ᱵᱟᱦᱟ ᱯᱚᱨᱚᱵᱽ ᱞᱮᱠᱟ ᱜᱮ᱾ ᱟᱫᱚ ᱪᱮᱫ ᱠᱷᱟᱹᱛᱤᱨ ᱪᱤᱠᱟᱹᱭ ᱪᱚ᱾ ᱠᱚ ᱵᱟᱨᱚᱱᱟ ᱟᱫᱚ ᱵᱚᱸᱜᱟ ᱵᱩᱨᱩᱣᱟᱜ ᱠᱟᱛᱷᱟ ᱫᱚ ᱢᱟᱱᱟᱣ ᱵᱟᱛᱟᱣ ᱜᱮ ᱞᱟᱜᱟᱜ-ᱟ ᱥᱮ᱾
ᱦᱮᱸ ᱦᱮᱸ᱾
ᱦᱳᱭ᱾
ᱦᱳᱭ, ᱟᱞᱮ ᱦᱚᱸ ᱢᱟᱜᱽ ᱢᱚᱬᱮ ᱫᱚ ᱵᱟᱝ ᱦᱩᱭᱩᱜ-ᱟ, ᱟᱫᱚ ᱤᱧ ᱫᱚ ᱵᱚᱸᱜᱟ ᱵᱩᱨᱩ ᱫᱚ ᱵᱟᱹᱧ ᱧᱮᱞ ᱵᱟᱲᱟ ᱠᱟᱜ-ᱟ ᱦᱟᱸᱜ᱾
ᱚᱸ ᱟᱨ ᱚᱝᱠᱟ ᱵᱟᱦᱟ ᱠᱚᱫᱚ ᱵᱤᱱ ᱵᱟᱦᱟ ᱠᱚᱨᱮ ᱫᱚ ᱡᱟᱦᱮᱨ ᱠᱚᱨᱮ ᱵᱤᱱ ᱪᱟᱞᱟᱣ ᱵᱟᱲᱟᱜ ᱜᱮᱭᱟ?
ᱦᱮᱸ ᱵᱟᱦᱟ ᱠᱚᱨᱮ ᱫᱚ ᱡᱟᱦᱮᱨ ᱫᱚᱞᱤᱧ ᱪᱟᱞᱟᱣ ᱵᱟᱲᱟᱜ ᱜᱮᱭᱟ ᱟᱞᱤᱧ ᱫᱚ ᱟᱫᱚ ᱚᱝᱠᱟ ᱮᱸ ᱵᱟᱦᱨᱮ ᱨᱮᱞᱤᱧ ᱛᱟᱦᱮᱱ ᱜᱮᱭᱟ ᱛᱚ ᱚᱝᱠᱟ ᱚᱞᱚᱜ ᱯᱟᱲᱦᱟᱣ ᱠᱷᱟᱹᱛᱤᱨ ᱛᱮ ᱟᱫᱚ ᱛᱟᱦᱚᱞᱮ ᱡᱚᱠᱷᱚᱱ ᱱᱚᱜᱚᱭ ᱵᱚᱸᱜᱟ ᱵᱩᱨᱩ ᱠᱚ ᱦᱩᱭᱩᱜᱼᱟ ᱚᱲᱟᱜ ᱠᱚᱨᱮ ᱱᱟᱜ ᱥᱮ ᱮᱸ ᱵᱟᱦᱟ ᱥᱚᱨᱦᱟᱭ ᱱᱚᱣᱟ ᱯᱚᱨᱚᱵᱽ ᱠᱚᱨᱮ ᱫᱚ ᱚᱲᱟᱜ ᱫᱚ ᱮ ᱦᱤᱡᱩᱜ ᱜᱮᱭᱟ ᱞᱤᱧ
ᱚᱸ ᱦᱮᱸ
ᱦᱳᱭ ᱟᱫᱚ ᱪᱟᱞᱟᱣ ᱵᱟᱲᱟ ᱟᱠᱟᱱ ᱜᱮᱭᱟᱞᱤᱧ ᱦᱮᱸ
ᱦᱳᱭ ᱢᱟᱱᱮ ᱚᱱᱟ ᱦᱚᱸ ᱦᱤᱡᱩᱜ ᱜᱮ ᱞᱟᱹᱠᱛᱤᱭᱟᱱ ᱠᱟᱱ ᱜᱮᱭᱟ ᱚᱱᱟ ᱫᱤᱱ ᱠᱚᱨᱮ ᱫᱚ ᱪᱮᱫᱟᱜ ᱥᱮ ᱚᱱᱟᱜᱮ ᱟᱵᱚᱣᱟᱜ ᱫᱚ ᱞᱟᱹᱴᱩ ᱯᱚᱨᱚᱵᱽ ᱢᱮᱱ ᱛᱮᱵᱚᱱ ᱵᱟᱰᱟᱭᱟ ᱥᱮ
ᱦᱳᱭ ᱦᱳᱭ ᱛᱟᱯᱚᱨᱮ ᱚᱱᱟᱢᱟ ᱟᱵᱚᱣᱟᱜ ᱥᱟᱶᱛᱟ ᱨᱮᱱᱟᱜ ᱠᱟᱱᱟ ᱠᱟᱹᱴᱤᱡ ᱵᱟᱲᱟᱭ ᱨᱮᱱᱟᱜ ᱦᱚᱸ ᱞᱟᱜ ᱞᱟᱹᱠᱛᱤ ᱢᱮᱱᱟᱜᱼᱟ ᱵᱩᱡᱽ ᱵᱟᱲᱟᱭ ᱨᱮᱱᱟᱜ ᱡᱩᱫᱤ ᱚᱱᱟ ᱠᱚ ᱡᱩᱫᱤ ᱵᱟᱝᱵᱚᱱ ᱵᱟᱲᱟᱭ ᱫᱟᱲᱮᱭᱟᱜᱼᱟ ᱛᱟᱞᱦᱮ ᱟᱵᱚ ᱦᱮᱸ ᱚᱝᱠᱟ ᱟᱵᱚ ᱵᱚᱱ ᱵᱟᱲᱟᱭ ᱫᱟᱲᱮᱭᱟᱜ ᱠᱷᱟᱱᱜᱮ ᱥᱮ ᱱᱟᱯᱟᱭᱚᱜᱼᱟ ᱵᱟᱝᱵᱚᱱ ᱵᱟᱲᱟᱭ ᱫᱟᱲᱮᱭᱟᱜ ᱠᱷᱟᱱ ᱡᱮ ᱡᱟᱦᱟᱸᱨᱮ ᱚᱠᱚᱭ ᱦᱚᱸ ᱵᱟᱢ ᱞᱟᱹᱭ ᱫᱟᱲᱮᱭᱟᱭᱟ ᱡᱮ ᱡᱩᱫᱤ ᱡᱟᱦᱟᱸᱭᱮ ᱠᱩᱞᱤ ᱠᱮᱫ ᱢᱮᱭᱟ ᱡᱮ ᱟᱯᱮ ᱥᱮᱫ ᱫᱚ ᱛᱟᱦᱚᱞᱮ ᱪᱮᱜ ᱞᱮᱠᱟ ᱵᱚᱸᱜᱟ ᱵᱩᱨᱩ ᱠᱚ ᱦᱳᱭᱳ ᱟ ᱥᱮ ᱵᱟᱝ? ᱟᱫᱚ ᱵᱟᱢ ᱧᱮᱞ ᱠᱟᱜ ᱠᱷᱟᱱ ᱞᱟᱹᱭᱟᱢ ᱤᱧ ᱫᱚ ᱵᱟᱹᱧ ᱵᱟᱲᱟᱭᱟ ᱪᱮᱫ ᱦᱚᱸ
ᱦᱳᱭ ᱦᱳᱭ ᱟᱫᱚ ᱛᱚᱠᱷᱚᱱ ᱫᱚᱭ ᱢᱮᱛᱟᱢᱟᱭ ᱦᱮᱸ ᱟᱯᱮᱭᱟᱜ ᱤᱭᱟᱹ ᱯᱚᱨᱚᱵᱽ ᱠᱟᱱ ᱛᱟᱯᱮᱭᱟ ᱟᱯᱮ ᱵᱟᱯᱮ ᱵᱟᱲᱟᱭᱟ ᱦᱩ
ᱚᱱᱠᱟ ᱜᱮ ᱟᱫᱚ ᱤᱧ ᱫᱚ ᱚᱱᱟᱜᱮ ᱤᱧ ᱢᱚᱱᱮᱭᱟ ᱡᱮ ᱡᱟᱦᱟᱸ ᱛᱤᱱᱟᱹᱜ ᱵᱟᱦᱨᱮ ᱫᱤᱥᱚᱢ ᱠᱚᱨᱮ ᱜᱮᱵᱚᱱ ᱛᱟᱦᱮᱱ ᱨᱮᱦᱚᱸ ᱟᱵᱚᱣᱟᱜ ᱡᱟᱦᱟᱸ ᱱᱚᱜᱼᱚᱭ ᱟᱹᱛᱩ ᱚᱲᱟᱜ ᱨᱮᱱᱟᱜ ᱮᱸ ᱠᱟᱞᱪᱟᱨ ᱠᱚ ᱱᱚᱣᱟ ᱠᱚᱫᱚ ᱟᱵᱚ ᱵᱚᱱ ᱮᱸ ᱥᱟᱵ ᱫᱚᱦᱚᱭ ᱢᱟ ᱡᱮᱢᱚᱱ ᱚᱱᱟ ᱠᱚᱫᱚ ᱟᱞᱚᱵᱚᱱ ᱦᱤᱲᱤᱧ ᱢᱟ
ᱦᱳᱭ ᱛᱟᱦᱮ ᱟᱵᱤᱱ ᱵᱤᱱ ᱢᱮᱱ ᱠᱮᱫᱟ ᱡᱮ ᱚᱞᱚᱜ ᱠᱟᱱᱟ ᱵᱤᱱ ᱛᱟᱦᱚᱞᱮ ᱟᱹᱵᱤᱱ ᱫᱚ ᱟᱵᱚᱣᱟᱜ ᱡᱟᱱᱟᱢ ᱟᱲᱟᱝ ᱯᱟᱹᱨᱥᱤ ᱛᱮᱜᱮ ᱵᱤᱱ ᱚᱞᱚᱜ ᱠᱟᱱᱟ ᱥᱮ ᱪᱮᱫᱮᱠᱟ?
ᱦᱮᱸ ᱦᱮᱸ ᱟᱞᱤᱧ ᱫᱚ ᱟᱵᱚᱣᱟᱜ ᱡᱟᱱᱟᱢ ᱟᱲᱟᱝ ᱡᱟᱦᱟᱸ ᱫᱚ ᱟᱭᱩ ᱟᱲᱟᱝ ᱱᱚᱣᱟ ᱛᱮᱜᱮᱞᱤᱧ ᱚᱞᱚᱜ ᱠᱟᱱᱟ ᱾
ᱚ‌ ᱚᱱᱟ ᱦᱚᱸ ᱱᱟᱯᱟᱭ ᱠᱟᱛᱷᱟ ᱠᱟᱱ ᱜᱮ ᱾
ᱦᱮᱸ ᱦᱮᱸ ᱟᱪᱪᱷᱟ ᱛᱟᱦᱚᱞᱮ ᱮᱸ
ᱦᱮᱸ ᱢᱟ ᱞᱟᱹᱭ ᱵᱤᱱ
ᱦᱮᱸ ᱞᱟᱹᱭ ᱫᱟᱞᱤᱧ ᱛᱟᱦᱚᱞᱮ ᱟᱯᱮᱥᱮᱫ ᱫᱚ ᱵᱟᱦᱟ ᱵᱚᱸᱜᱟ ᱠᱚᱫᱚ ᱦᱩᱭᱩᱜ ᱜᱮᱭᱟ ᱛᱚ?
ᱦᱮᱸ ᱥᱟᱱᱟᱢᱟᱜ ᱜᱮ ᱦᱩᱭᱩᱜ ᱛᱟᱞᱮ ᱜᱮᱭᱟ ᱾
ᱚ ᱛᱟᱦᱚᱞᱮ ᱱᱚᱜᱼᱚᱭ ᱵᱟᱦᱟ ᱵᱚᱸᱜᱟ ᱠᱚᱨᱮ ᱧᱮᱞᱚᱜ ᱠᱟᱱᱟ ᱡᱮ ᱟᱹᱰᱤ ᱡᱟᱭᱜᱟ ᱠᱚᱨᱮᱜᱮ ᱢᱟᱱᱮ ᱱᱮᱛᱟᱨ ᱢᱟ ᱛᱩᱢᱫᱟᱜ ᱴᱟᱢᱟᱠ ᱛᱮ ᱡᱟᱞᱮ ᱦᱤᱞᱚᱜ ᱵᱟᱠᱚ ᱮᱱᱮᱡ ᱥᱮᱨᱮᱧᱮᱜᱼᱟ ᱟᱨᱚ ᱰᱤ ᱡᱮ ᱵᱚᱠᱥ ᱠᱚᱦᱚᱸ ᱠᱚ ᱟᱹᱜᱩᱭᱮᱜ-ᱟ ᱟᱫᱚ ᱱᱚᱣᱟ ᱵᱟᱨᱮᱛᱮ ᱟᱹᱵᱤᱱ ᱡᱟᱦᱱᱟᱜ ᱵᱤᱱ ᱞᱟᱹᱭ ᱞᱮᱠᱷᱟᱱ ᱱᱟᱯᱟᱭ ᱠᱚᱜᱼᱟ ᱾
ᱚ ᱟᱹᱞᱤᱧᱟᱜ ᱢᱮᱱ ᱛᱮᱫᱚ ᱦᱩᱭᱩᱜ ᱠᱟᱱᱟ ᱡᱟᱦᱟᱸ ᱟᱵᱚᱣᱟᱜ ᱚᱱᱟ ᱫᱚ ᱯᱟᱹᱦᱤᱞ ᱨᱮᱱ ᱦᱟᱯᱲᱟᱢ ᱠᱚᱦᱚᱸ ᱠᱚ ᱠᱚᱨᱟᱣ ᱟᱹᱜᱩᱭᱮᱫ ᱛᱟᱦᱮᱱᱟ ᱛᱚ ᱟᱫᱚ ᱟᱵᱚᱨᱮᱱ ᱦᱚᱸ ᱟᱭᱩ ᱵᱟᱵᱟ ᱛᱟᱠᱚ ᱠᱚᱫᱚ ᱠᱚ ᱩᱱᱠᱩ ᱦᱚᱸ ᱠᱚ ᱠᱚᱨᱟᱣ ᱟᱹᱜᱩ ᱟᱠᱟᱫᱟ ᱾ ᱛᱟᱯᱚᱨ ᱱᱟᱦᱟᱜ ᱡᱩᱜᱽ ᱨᱮᱫᱚ ᱱᱮᱛᱟᱨ ᱫᱚ ᱠᱟ ᱧᱮᱞ ᱞᱮᱱᱠᱷᱟᱱ ᱫᱚ ᱴᱩᱸᱰᱧᱹᱜ ᱴᱟᱢᱟᱫᱚ ᱢᱟᱱᱮ ᱚᱱᱟ ᱠᱚᱫᱚ ᱢᱮᱱᱟᱜ ᱫᱚ ᱢᱮᱱᱟᱜ ᱟᱠᱟᱫᱟ ᱠᱤᱱᱛᱩ ᱫᱚᱦᱚ ᱜᱮ ᱢᱮᱱᱟᱜ ᱟᱠᱟᱫᱟ ᱮᱨᱯᱚᱨᱮ ᱦᱳᱭ ᱟᱵᱚ ᱟᱵᱚᱨᱮᱱ ᱦᱟᱹᱞᱤ ᱡᱟᱦᱟᱸᱭ ᱦᱟᱹᱞᱤ ᱡᱩᱣᱟᱹᱱ ᱜᱤᱫᱽᱨᱟᱹ ᱠᱚ ᱢᱮᱱᱟᱜ ᱟᱠᱟᱫ ᱵᱚᱱᱟ ᱛᱚ ᱩᱱᱠᱩ ᱞᱟᱹᱜᱤᱫ ᱛᱮ ᱫᱚ ᱚᱱᱟ ᱛᱩᱢᱫᱟᱹᱜ ᱴᱟᱢᱟᱠ ᱫᱚ ᱪᱮᱫᱟᱜ ᱪᱚᱝ ᱪᱮᱫᱟᱜ ᱥᱮ ᱮᱴᱟᱜ ᱨᱚᱠᱚᱢ ᱜᱮᱠᱚ ᱢᱚᱱᱮ ᱭᱟᱜ ᱠᱟᱱᱟ ᱾
ᱦᱳᱭ
ᱦᱮᱸ ᱟᱫᱚ ᱯᱟᱪᱷᱮᱫ ᱚᱱᱟᱨᱮ ᱤᱭᱟᱹ ᱮᱱᱮᱡ ᱠᱚ ᱴᱷᱤᱠ ᱴᱷᱟᱠ ᱵᱟᱝ ᱜᱟᱱᱚᱜᱼᱟ ᱥᱮ ᱪᱮᱫ ᱞᱮᱠᱟ? ᱟᱨ ᱨᱟᱹᱥᱠᱟᱹ ᱢᱟ ᱞᱤᱧ ᱵᱩᱡᱟ ᱚᱱᱟ ᱛᱩᱢᱫᱟᱹᱜ ᱴᱟᱢᱟᱠ ᱨᱮᱜᱮ
ᱦᱮᱸ ᱟᱞᱤᱧ ᱦᱚᱸ ᱚᱱᱠᱟ ᱜᱮ ᱞᱤᱧ ᱢᱚᱱᱮᱭᱟ ᱡᱮ ᱡᱟᱦᱟᱸᱛᱤᱱᱟᱹᱜ ᱰᱤᱡᱮ ᱵᱚᱠ ᱛᱮᱫᱚ ᱱᱟᱱᱟ ᱦᱩᱱᱟᱹᱨ ᱮᱱᱮᱡ ᱜᱟᱱᱚᱜᱼᱟ ᱢᱮᱱᱠᱷᱟᱱ ᱛᱩᱢᱫᱟᱜ ᱛᱩᱢᱫᱟᱜ ᱴᱟᱢᱟᱠ ᱛᱮ ᱮᱱᱮᱡ ᱥᱮᱨᱮᱧ ᱫᱚ ᱢᱤᱫ ᱴᱟᱝ ᱟᱞᱟᱫᱟ ᱢᱤᱫᱴᱟᱝ ᱢᱚᱱᱮᱨᱮ ᱨᱟᱹᱥᱠᱟᱹ ᱵᱩᱡᱷᱟᱹᱜᱼᱟ ᱾
ᱦᱳᱭ
ᱦᱳᱭ ᱚᱱᱠᱟᱜ ᱜᱮ ᱦᱮᱸ ᱦᱮᱸ ᱞᱟᱹᱭ ᱵᱤᱱ
ᱮᱸ ᱢᱮᱱᱫᱤᱧ ᱥᱮᱨᱮᱧ ᱠᱚ ᱛᱟᱦᱚᱞᱮ ᱵᱤᱱ ᱵᱟᱰᱟᱭᱟ ᱥᱮ ᱵᱟᱝ?
ᱮᱸ ᱥᱮᱨᱮᱧ ᱠᱚᱫᱚ ᱚᱱᱠᱟ ᱛᱚ ᱵᱟᱹᱞᱤᱧ ᱵᱟᱲᱟᱭᱟ ᱟᱹᱞᱤᱧ ᱫᱚ ᱚᱱᱠᱟ ᱮᱱᱮᱡ ᱵᱟᱲᱟ ᱦᱩᱭᱩᱜ ᱜᱮᱭᱟ ᱟᱫᱚ ᱚᱱᱠᱟ ᱥᱮᱨᱮᱧ ᱠᱚᱫᱚ ᱵᱟᱲᱟᱭ ᱵᱟᱹᱱᱩᱜ ᱟᱠᱟᱜ-ᱟ ᱦᱟᱸᱜ
ᱟᱨ ᱚ ᱛᱟᱦᱞᱮ ᱟᱵᱤᱱ ᱡᱚᱠᱷᱚᱱ ᱚᱱᱠᱟ ᱢᱟᱱᱮ ᱤᱭᱟᱹ ᱠᱚᱨᱮ ᱚᱱᱠᱟ ᱵᱤᱫᱽᱫᱟᱹᱜᱟᱲ ᱠᱚᱨᱮ ᱦᱚᱸ ᱚᱱᱠᱟ ᱵᱟᱝ ᱦᱩᱭᱩᱜ ᱛᱟᱯᱮ ᱜᱮᱭᱟ ᱮᱢᱱᱤ ᱚᱱᱩᱥᱴᱷᱟᱱ ᱟᱯᱮᱭᱟᱜ?
ᱦᱮᱸ ᱦᱩᱭ ᱵᱟᱲᱟ ᱜᱮᱭᱟ ᱟᱫᱚ ᱮ ᱦᱩᱭᱩᱜ ᱠᱟᱱᱟ᱾ ᱦᱩᱭ ᱫᱚ ᱦᱩᱭᱩᱜ ᱛᱟᱞᱮ ᱜᱮᱭᱟ ᱟᱫᱚ ᱮᱢ ᱦᱚᱸ ᱧᱩᱛᱩᱢ ᱠᱚᱫᱚᱞᱮ ᱮᱢ ᱵᱟᱲᱟᱭ ᱜᱮᱭᱟ ᱟᱫᱚ ᱜᱟᱛᱮ ᱠᱚ ᱢᱤᱫ ᱥᱟᱶᱛᱮ ᱚᱱᱠᱟ
ᱚ ᱢᱟᱱᱮ ᱤᱭᱟᱹ ᱡᱚᱛᱚ ᱦᱚᱲ ᱢᱤᱫ ᱥᱟᱶ ᱛᱮᱯᱮ ᱥᱮᱨᱮᱧᱟ ᱾
ᱦᱳᱭ ᱦᱳᱭ ᱢᱟᱱᱮ ᱢᱤᱫᱴᱟᱝ ᱮᱠᱞᱟ ᱮᱠᱞᱟ ᱥᱮᱨᱮᱧ ᱚᱠᱟ ᱞᱮᱠᱟ ᱟᱨ ᱜᱟᱛᱮ ᱠᱚ ᱥᱟᱶᱛᱮ ᱥᱮᱨᱮᱧ ᱠᱟᱹᱴᱤᱡ ᱟᱞᱟᱫᱟ ᱢᱤᱫᱴᱟᱝ ᱵᱩᱡᱷᱟᱹᱜᱼᱟ ᱡᱷᱚᱛᱚ ᱦᱚᱲ ᱢᱤᱫ ᱥᱟᱶ ᱛᱮᱢ ᱥᱮᱨᱮᱧᱟ ᱾ ᱨᱟᱦᱟ ᱠᱚᱦᱚᱸ ᱢᱤᱫᱚᱜᱼᱟ ᱾
ᱚᱱᱟ ᱦᱚᱸ ᱥᱮᱨᱮᱧ ᱦᱚᱸ ᱵᱷᱟᱞᱤ ᱜᱮᱭᱟ ᱟᱨ ᱢᱤᱫ ᱥᱟᱶ ᱛᱮᱯᱮ ᱥᱮᱨᱮᱧᱟ ᱚᱱᱟ ᱦᱚᱸ ᱛᱟᱞ ᱢᱤᱞᱮ ᱠᱟᱛᱮᱜ ᱟᱹᱰᱤ ᱪᱮᱦᱨᱟ ᱟᱸᱡᱚᱢᱚᱜᱼᱟ ᱱᱟᱛᱮ ᱦᱚᱸ
ᱦᱳᱭ ᱦᱳᱭ ᱦᱳᱭ
ᱦᱮᱸ
ᱛᱟᱦᱚᱞᱮ ᱟᱵᱤᱱ ᱫᱚ ᱚᱱᱠᱟ ᱨᱩ ᱠᱚᱵᱤᱱ ᱵᱟᱲᱟᱭ ᱜᱮᱭᱟ ᱥᱮ ᱵᱟᱝᱟ ᱟᱵᱚ ᱱᱚᱜᱼᱚᱭ ᱟᱹᱰᱤ ᱠᱤᱪᱷᱩ ᱢᱮᱱᱟᱜ ᱛᱟᱵᱚᱱᱟ ᱛᱚ ᱛᱩᱢᱫᱟᱜ ᱴᱟᱢᱟᱠ ᱠᱚ
ᱦᱳᱭ ᱟᱹᱞᱤᱧ ᱢᱮᱱᱞᱮᱱᱠᱷᱟᱱ ᱫᱚ ᱛᱩᱢᱫᱟᱹᱜ ᱦᱚᱞᱤᱧ ᱵᱟᱲᱟᱭᱟ᱾ ᱟᱨ ᱨᱮᱜᱽᱲᱟ ᱦᱚᱞᱤᱧ ᱵᱟᱲᱟᱭᱟ ᱟᱨ ᱴᱟᱢᱟᱠ ᱫᱚ ᱴᱟᱢᱟᱠ ᱦᱚᱞᱤᱧ ᱫᱟᱲᱮᱭᱟᱜᱼᱟ ᱟᱫᱚ ᱚᱱᱠᱟ ᱫᱤᱠ ᱛᱮᱫᱚ ᱚᱱᱠᱟ ᱫᱚ ᱵᱟᱟᱹᱞᱤᱧ ᱨᱩ ᱫᱟᱲᱮᱭᱟᱜᱼᱟ‍᱾
ᱟᱪᱪᱷᱟ ᱟᱪᱪᱷᱟ
ᱮᱸ
ᱦᱮᱸ ᱚᱱᱟ ᱠᱚ ᱦᱚ ᱵᱟᱹᱭ ᱵᱟᱹᱭ ᱛᱮ ᱥᱮᱬᱟᱜᱼᱟ ᱚᱱᱠᱟ ᱥᱮᱬᱟ ᱪᱮᱥᱴᱟ ᱛᱟᱦᱮᱸ ᱞᱮᱱ ᱠᱷᱟᱱ ᱫᱚ
ᱦᱳᱭ ᱟᱨ ᱤᱧᱦᱚᱸ ᱞᱟᱦᱟ ᱛᱮᱫᱚ ᱵᱟᱹᱞᱤᱧ ᱵᱟᱲᱟᱭ ᱛᱟᱦᱮᱱᱟ ᱟᱫᱚ ᱱᱚᱜᱼᱚᱭ ᱟᱹᱞᱤᱧ ᱦᱚᱸ ᱢᱟᱲᱟᱝ ᱵᱤᱫᱽᱫᱟᱹᱜᱟᱲ ᱠᱷᱚᱱ ᱞᱤᱧ ᱯᱟᱲᱦᱟᱜᱼᱟ ᱛᱚ ᱛᱚ ᱚᱱᱟ ᱠᱚᱨᱮ ᱟᱹᱞᱤᱧᱟᱜ ᱫᱚ ᱚᱱᱟ ᱤᱭᱟᱹ ᱫᱚ ᱵᱟᱹᱱᱩᱜ ᱟᱠᱟᱫ ᱛᱟᱹᱞᱤᱧᱟ ᱚᱱᱟ ᱡᱟᱦᱟᱸ ᱟᱵᱚᱣᱟᱜ ᱟᱭᱳ ᱟᱲᱟᱝ ᱯᱟᱹᱨᱥᱤ ᱚᱱᱟᱛᱮ ᱚᱱᱟ ᱛᱮᱫᱚ ᱵᱟᱹᱞᱤᱧ ᱚᱞᱚᱜ ᱠᱟᱱᱟ ᱟᱹᱞᱤᱧ ᱫᱚ ᱡᱤᱭᱳᱜᱨᱟᱯᱷᱤ ᱠᱟᱱᱟᱞᱤᱧ ᱛᱚ ᱛᱚ ᱚᱱᱟ ᱰᱤᱯᱟᱨᱢᱮᱱᱴ ᱠᱚᱦᱚᱸ ᱢᱮᱱᱟᱜ ᱟᱠᱟᱫᱟ ᱛᱚ ᱚᱱᱟ ᱚᱱᱟ ᱠᱚᱨᱮ ᱜᱮ ᱟᱹᱞᱤᱧ ᱦᱚᱸ ᱥᱮᱞᱮᱫ ᱞᱤᱧ ᱛᱟᱦᱮᱱᱟ ᱡᱟᱦᱟᱱᱟᱜ ᱡᱩᱫᱤ ᱤᱭᱟᱹ ᱠᱚ ᱦᱩᱭᱩᱜ ᱛᱟᱠᱚ ᱠᱷᱟᱡ
ᱦᱳᱭ ᱦᱮᱸ ᱚᱞᱚᱜ ᱯᱟᱲᱦᱟᱜ ᱫᱚ ᱤᱧ ᱫᱩᱧ ᱢᱚᱱᱮᱭᱟ ᱡᱮ ᱥᱩᱫᱩ ᱢᱤᱫᱴᱟᱝ ᱵᱤᱥᱚᱭ ᱤᱫᱤ ᱠᱟᱛᱮᱜ ᱵᱚᱱ ᱚᱞᱚᱜ ᱯᱟᱲᱦᱟᱜ ᱟ ᱚᱱᱠᱟ ᱫᱚ ᱵᱟᱝᱟ ᱥᱟᱱᱟᱢ ᱞᱮᱠᱟᱱᱟᱜ, ᱜᱮ ᱠᱟᱹᱴᱤᱡ ᱠᱟᱹᱴᱤᱡ ᱵᱚᱱ ᱪᱮᱫ ᱢᱟ᱾
ᱦᱳᱭ ᱟᱫ ᱪᱮᱫ ᱞᱮᱠᱷᱟᱡ ᱦᱚᱸ ᱟᱵᱚ ᱢᱟᱪᱮᱫ ᱞᱟᱦᱟ ᱫᱤᱱ ᱨᱮᱦᱚᱸ ᱢᱟᱱᱮ ᱵᱚᱱ ᱞᱟᱦᱟ ᱤᱫᱤᱼᱼ ᱫᱟᱲᱮ ᱚᱱᱟ ᱠᱚ ᱫᱤᱠ ᱫᱤᱭᱮ᱾
ᱦᱳᱭ ᱦᱳᱭ
ᱦᱩᱸ
ᱛᱟᱦᱚᱸᱞᱮ ᱤᱭᱟᱹ ᱱᱤᱛᱚᱜ ᱫᱚ ᱚᱲᱟᱜ ᱨᱮ ᱢᱮᱱᱟᱜ ᱟᱠᱟᱫ ᱵᱤᱱᱟ ᱵᱟᱝ᱾ ᱛᱟᱦ ᱵᱟᱵᱟᱹᱧ ᱪᱟᱞᱟᱣ ᱠᱟᱱᱟ ᱤᱭᱟᱹ ᱥᱮᱱ ᱫᱚ ᱵᱟᱦᱦᱨᱮ ᱥᱮᱱ ᱫᱚ᱾
ᱦᱳᱭ ᱵᱟᱨᱨᱮ ᱥᱮᱫ ᱫᱚ ᱵᱟᱝᱞᱤᱧ ᱥᱮᱱ ᱠᱟᱱᱟ ᱟᱫᱚ ᱱᱤᱛᱚᱜᱜ ᱫᱚ ᱮ ᱠᱤᱪᱷᱩ ᱫᱤᱱ ᱚᱱᱠᱟ᱾ ᱮᱸ ᱚᱞᱚᱜ ᱯᱟᱲᱦᱟᱣ ᱠᱚᱨᱮᱱᱟᱜ ᱦᱚᱸ ᱢᱟᱱᱮ ᱮᱠᱡᱟᱢ ᱠᱚ ᱦᱩᱭᱱᱟ ᱛᱟᱦᱚᱸᱞᱮ ᱪᱷᱩᱴᱤ ᱢᱮᱱᱟᱜ-ᱟ᱾ ᱟᱫᱚ ᱚᱱᱟ ᱪᱤᱠᱟᱹ ᱞᱟᱹᱭᱮᱜᱼᱟᱞᱤᱧ ᱡᱮ ᱚᱲᱟᱜ ᱨᱮ ᱠᱟᱹᱴᱤᱡ ᱠᱤᱪᱷᱩᱧ ᱞᱧ ᱛᱟᱦᱮᱸ ᱦᱟᱛᱟᱲᱚᱜᱼᱟ᱾
ᱚ ᱟᱵᱮᱱᱟᱜ ᱛᱟᱦᱚᱞᱮᱼᱼ ᱦᱳᱭ ᱦᱳᱭ, ᱚᱲᱟᱜ ᱥᱮᱱ ᱦᱚᱸ ᱪᱟᱞᱟᱜ ᱞᱟᱜᱟᱣ ᱠᱟᱱᱟ᱾
ᱦᱳᱭ ᱦᱳᱭ ᱟᱫᱚ ᱚᱲᱟᱜ ᱠᱚᱨᱮ ᱦᱚᱸ ᱠᱟᱹᱴᱤᱡ ᱮᱼᱼ ᱚᱱᱠᱟ ᱯᱷᱟᱸᱠᱟ ᱧᱟᱢ ᱠᱟᱛᱮ ᱠᱤᱪᱷᱩ ᱫᱤᱱ ᱛᱟᱦᱮᱸ ᱞᱮᱱᱠᱷᱟᱱ ᱫᱚ ᱚᱲᱟᱜ ᱦᱚᱲ ᱦᱚᱸ ᱠᱟᱹᱴᱤᱡ ᱵᱮᱥ ᱠᱚ ᱵᱩᱡᱷᱟᱹᱣᱟ᱾ ᱛᱟᱯᱚᱨᱮ ᱚᱱᱠᱟ ᱱᱤᱡᱮᱨᱟᱜ ᱢᱚᱱᱮ ᱠᱚᱦᱚᱸ ᱠᱟᱹᱴᱤᱡ ᱵᱷᱟᱜᱮ ᱵᱩᱡᱷᱟᱹᱜᱼᱟ᱾
ᱦᱳᱭ ᱦᱳᱭ
ᱚᱲᱟᱜ ᱨᱮ ᱛᱟᱦᱮᱸ ᱠᱟᱛᱮ ᱡᱩᱫᱤ ᱠᱤᱪᱷᱩ ᱫᱤᱱ ᱚᱲᱟᱜ ᱨᱮᱱ ᱦᱚᱲ ᱚᱱᱠᱟ ᱡᱩᱫᱤ ᱠᱟᱹᱢᱤ ᱜᱚᱲᱚᱼᱼ ᱠᱚᱢ ᱫᱟᱲᱮᱭᱟᱠᱚᱣᱟ ᱟᱨᱚ ᱵᱮᱥ ᱵᱩᱡᱷᱟᱹᱜ-ᱟ᱾ ᱦᱩᱸ ᱢᱟᱱᱮ ᱮᱢᱱᱤ ᱛᱮᱢᱱᱤ ᱜᱮ ᱵᱟᱭᱨᱮ ᱠᱚᱨᱮ ᱛᱟᱦᱮᱱ ᱦᱳᱭᱳᱜ-ᱟ ᱥᱮ ᱟᱫᱚ ᱠᱤᱪᱷᱩ ᱫᱤᱱ ᱜᱟᱱ ᱚᱱᱠᱟ ᱥᱩᱢᱚᱭᱼᱼ ᱠᱚ ᱧᱟᱢ ᱞᱮᱱᱠᱷᱟᱱ ᱵᱷᱟᱜᱮ ᱵᱩᱡᱷᱟᱹᱜᱼᱟ᱾
ᱚᱻ ᱟᱵᱤᱱ ᱫᱚ ᱡᱟᱹᱱᱤᱡ ᱟᱹᱰᱤ ᱥᱟᱺᱜᱤᱧ ᱨᱮᱜᱮᱵᱤᱱ ᱛᱟᱦᱮᱸᱱ ᱜᱮᱭᱟ᱾
ᱦᱮᱸ ᱚᱱᱠᱟ ᱥᱟᱺᱜᱤᱧ ᱫᱚ ᱥᱟᱺᱜᱤᱧ ᱨᱮᱜᱮᱞᱤᱧ ᱛᱟᱦᱮᱱᱟ ᱟᱫᱚ ᱚᱞᱚᱜ ᱯᱟᱲᱦᱟᱜ ᱞᱟᱹᱜᱤᱫᱼᱼ ᱛᱮᱫᱚ ᱛᱟᱦᱮᱱ ᱜᱮ ᱞᱟᱜᱟᱜᱼᱟ ᱥᱮ ᱮᱼᱼ
ᱟᱫᱚ ᱚᱱᱠᱟ ᱮ ᱡᱚᱛᱚ ᱜᱮ ᱪᱟᱵᱟᱭᱮᱱ ᱛᱟᱯᱮᱭᱟ ᱛᱟᱦᱞᱮ ᱵᱟᱝ? ᱟᱯᱮ ᱫᱚ ᱟᱹᱰᱤ ᱪᱟᱬᱟ ᱟᱹᱰᱤᱼᱼ ᱛᱟᱲᱟᱛᱟᱲᱤ ᱪᱟᱵᱟᱭᱮᱱ ᱛᱟᱯᱮᱭᱟ ᱟᱞᱮᱭᱟᱜ ᱜᱮ ᱛᱟᱭᱚᱢ ᱧᱚᱜ ᱠᱟᱱᱼᱼ ᱛᱟᱞᱮᱭᱟ ᱛᱟᱞᱮ ᱱᱮᱥ ᱜᱮᱵᱤᱱ ᱠᱚᱢᱯᱞᱤᱴᱟ ᱥᱮ ᱪᱮᱫ ᱞᱮᱠᱟ ᱠᱟᱞᱚᱢ
ᱵᱟᱝᱼᱟ ᱟᱹᱞᱤᱧ ᱫᱚ ᱵᱟᱞᱤᱧ ᱠᱚᱢᱯᱞᱤᱴ ᱮᱜᱼᱟ ᱟᱠᱷᱚᱱ ᱮᱠᱷᱚᱱ ᱵᱟᱨ ᱯᱮ ᱥᱮᱨᱢᱟ ᱵᱟᱨ ᱥᱮᱨᱢᱟ ᱜᱟᱱ ᱛᱟᱭᱚᱢ
ᱚ ᱤᱱᱟᱹ ᱟᱪᱪᱷᱟ ᱴᱷᱤᱠ ᱜᱮᱭᱟ ᱱᱤᱭᱟᱹ ᱜᱮ ᱛᱟᱦᱞᱮ ᱟᱯᱮᱭᱟᱜ ᱫᱚ ᱚᱱᱟ ᱡᱟᱦᱟᱸ ᱠᱚᱵᱚᱱ ᱢᱮᱛᱟᱜ ᱠᱟᱱᱟ ᱯᱮ ᱥᱮᱨᱢᱟ ᱯᱮ ᱦᱩᱭᱩᱜ ᱠᱟᱱᱟ ᱡᱟᱹᱱᱤᱡ ᱵᱟᱝ ᱚᱱ ᱡᱮ?
ᱦᱮᱸ ᱦᱮᱸ ᱤᱱᱠᱟᱹ ᱞᱮᱠᱟ ᱜᱮ ᱦᱮᱸ ᱟᱪᱪᱷᱟ ᱛᱟᱦᱚᱞᱮ ᱴᱷᱤᱠ ᱜᱮᱭᱟ ᱛᱮᱦᱮᱧ ᱫᱚ ᱱᱤᱝᱠᱟᱹ ᱜᱮ ᱨᱚᱯᱚᱲ ᱦᱩᱭᱩᱜᱼᱟ ᱚᱠᱛᱚ ᱠᱚ ᱦᱩᱭ ᱠᱟᱱᱟ ᱦᱮᱸ